ᱦᱮᱞᱳ ᱢᱮᱰᱟᱢ ᱱᱟᱯᱟᱭ ᱜᱮᱭᱟᱢ
ᱦᱮᱸ ᱱᱟᱯᱟᱭ ᱵᱟᱲᱟ ᱜᱮ ᱟᱢᱜᱮ ᱪᱮᱫ ᱞᱮᱠᱟ?
ᱤᱧ ᱦᱚᱸ ᱱᱟᱯᱟᱭ ᱵᱟᱲᱟ ᱜᱮ ᱢᱤᱱᱟᱹᱧᱟ ᱛᱟᱦᱚᱞᱮ ᱚ ᱚᱱᱛᱮ ᱫᱚ ᱥᱤᱛᱩᱝ ᱮᱫᱟᱭ ᱥᱮ ᱵᱟᱝ ᱟᱯᱮ ᱥᱮᱱ ᱫᱚ
ᱦᱮᱸ ᱛᱮᱦᱮᱧ ᱫᱚᱭ ᱥᱤᱛᱩᱝ ᱮᱫ ᱜᱮᱭᱟ ᱟᱨ ᱡᱳᱨᱜᱮ ᱥᱤᱛᱩᱝ ᱫᱟᱭ ᱛᱤᱦᱮᱧ ᱫᱚ
ᱚ ᱟᱨ ᱫᱟᱜ ᱡᱟᱹᱲᱤ ᱠᱚ ᱫᱟᱜ ᱡᱟᱹᱲᱤ ᱠᱚ ᱟᱯᱮᱥᱮᱱ ᱫᱚ ᱪᱮᱫ ᱞᱮᱠᱟ ᱫᱟᱜ ᱡᱟᱹᱲᱤᱭᱮᱫᱟᱭ
ᱫᱟᱜ ᱡᱟᱹᱲᱤᱭᱟᱠᱟᱜ ᱜᱮᱭᱟᱭ ᱱᱟᱯᱟᱭ ᱜᱮ ᱮᱸᱜ ᱱᱚᱸᱜᱻᱚᱭ ᱨᱚᱦᱚᱭ ᱠᱚᱫᱚ ᱟᱨᱟᱢᱵᱷᱚ ᱦᱩᱭ ᱠᱟᱱᱟ ᱡᱟᱦᱟᱸ ᱠᱷᱟᱞ ᱠᱷᱟᱞᱛᱮ ᱡᱟᱦᱟᱸ ᱵᱟᱹᱭᱦᱟᱹᱲ ᱠᱚ ᱟᱨ ᱵᱟᱹᱭᱦᱟᱹᱲ ᱠᱷᱚᱱ ᱠᱟᱹᱴᱤᱡ ᱪᱮᱛᱟᱱ ᱚᱱᱟ ᱠᱚᱫᱚ ᱦᱚᱸᱜ ᱚᱭ ᱨᱚᱦᱚᱭᱚᱜ ᱠᱟᱱ ᱜᱮᱭᱟ
ᱚ ᱦᱩᱲᱩ ᱠᱚᱫᱚ ᱫᱟᱜ ᱢᱮᱱᱟᱜ ᱟᱯᱮ ᱫᱚᱯᱮ ᱨᱚᱦᱚᱭᱮᱫ ᱜᱮᱭᱟ ᱦᱮᱸ
ᱦᱮᱸ ᱨᱚᱦᱚᱭ ᱫᱚ ᱟᱨᱟᱢᱵᱚ ᱦᱩᱭ ᱟᱠᱟᱱᱟ ᱟᱯᱮᱥᱮᱫ ᱫᱚ ᱛᱟᱦᱚᱞᱮ ᱪᱮᱫ ᱞᱮᱠᱟ?
ᱟᱞᱮ ᱥᱮᱱ ᱢᱟ ᱫᱟᱜ ᱢᱟ ᱫᱟᱜ ᱟᱞᱮ ᱠᱟᱱᱟ ᱚᱱᱟ ᱡᱷᱤᱯᱤᱨ ᱡᱷᱤᱯᱤᱨ ᱨᱮ ᱫᱟᱜ ᱟᱞᱮ ᱠᱟᱱᱟ ᱦᱮ ᱢᱟᱨᱟᱝ ᱥᱟᱦᱤᱡ ᱫᱚ ᱵᱟᱭ ᱫᱟᱜ ᱮᱜ ᱠᱟᱱᱟ ᱛᱟᱦᱚᱞᱮ ᱛᱟᱨ ᱢᱟᱱᱮ ᱠᱷᱮᱛ ᱨᱮᱜᱮ ᱫᱟᱜ ᱫᱚ ᱚᱱᱠᱟ ᱞᱚᱦᱚᱫᱚᱜ ᱞᱮᱠᱟᱱ ᱫᱚ ᱫᱟᱜ ᱦᱚᱲᱢᱚ ᱞᱚᱦᱚᱫᱚᱜ ᱞᱮᱠᱟ ᱫᱚ ᱫᱟᱜ ᱮᱫᱟᱭ ᱢᱮᱱᱠᱷᱟᱱ ᱪᱟᱥ ᱞᱟᱹᱜᱤᱫ ᱡᱟᱦᱟᱸ ᱫᱟᱜ ᱫᱚ ᱦᱮᱸ ᱚᱱᱠᱟ ᱫᱚ ᱵᱟᱭ ᱫᱟᱜ ᱮᱫᱟ ᱛᱟᱦᱚᱞᱮ ᱚᱱᱟ ᱞᱟᱹᱜᱤᱫ ᱵᱟᱞᱮ ᱨᱚᱦᱚᱭ ᱫᱟᱲᱮᱭᱟᱜᱼᱟ ᱠᱟᱱᱟ ᱢᱤᱫᱴᱮᱱ ᱠᱷᱮᱛ ᱦᱚᱸ ᱟᱣᱨᱤ ᱞᱮ ᱨᱚᱦᱚᱭᱟ
ᱚ ᱟᱪᱪᱷᱟ ᱦᱮᱸ ᱟᱫᱚ ᱠᱚᱢ ᱵᱤᱥᱤ ᱚᱠᱟ ᱠᱚᱨᱮ ᱮᱸ ᱠᱚᱨᱮ ᱫᱟᱜ ᱮᱫᱟᱭ
ᱦᱮᱸ ᱛᱟᱦᱞᱮ ᱛᱤᱱᱟᱹᱜ ᱠᱷᱮᱛ ᱨᱮ ᱨᱚᱦᱚᱭ ᱫᱚᱯᱮ ᱯᱩᱨᱟᱹᱣ ᱠᱟᱫᱟ ᱢᱚᱴᱟᱢᱩᱴᱤ?
ᱟᱢ ᱦᱩᱭ ᱠᱟᱱ ᱜᱮᱭᱟ ᱮᱸ ᱟᱱᱩᱢᱟᱹᱱᱤᱠ ᱜᱚᱴᱟ ᱢᱚᱬᱮ ᱛᱩᱨᱩᱭ ᱜᱚᱴᱟᱝ ᱠᱷᱮᱛ ᱫᱚ ᱨᱚᱦᱚᱭ ᱦᱳ ᱟᱠᱟᱱᱟ᱾
ᱟᱯᱮ ᱡᱚᱠᱷᱚᱱ ᱯᱮ ᱨᱚᱦᱚᱭᱮᱫ ᱠᱟᱱᱟ ᱚᱱᱟ ᱠᱷᱮᱛᱨᱮ ᱡᱚᱠᱷᱚᱱ ᱯᱮ ᱨᱚᱦᱚᱭ ᱫᱟ ᱥᱮ ᱦᱮᱸ ᱟᱨ ᱥᱚᱡᱟ ᱫᱚ ᱛᱟᱢᱟᱱᱮ ᱛᱤᱛᱤ ᱜᱮ ᱯᱮ ᱞᱟᱭᱤᱱ ᱯᱮ ᱥᱚᱡᱟᱭ ᱥᱮ ᱵᱟᱵᱮᱨ ᱛᱮ ᱞᱟᱭᱤᱱ ᱯᱮ ᱥᱚᱡᱟᱭᱮᱫᱟ
ᱵᱟᱝ ᱵᱟᱝ ᱵᱟᱵᱮᱨ ᱛᱮᱫᱚ ᱵᱟᱝ ᱛᱤ ᱛᱮᱜᱮ ᱤᱭᱟᱹ ᱛᱤ ᱛᱮᱜᱮ ᱢᱟᱱᱮ ᱥᱚᱢᱟᱱ ᱡᱟᱼᱼ ᱟᱛᱮ ᱠᱚᱨᱮ ᱡᱚᱛᱚ ᱥᱮᱫ ᱛᱮ ᱥᱚᱢᱟᱱ ᱛᱟᱦᱮᱱ ᱢᱟ ᱚᱱᱠᱟ ᱥᱟᱺᱜᱤᱧ ᱥᱟᱺᱜᱤᱧ ᱨᱚᱦᱚᱭ ᱦᱩᱭᱩᱜᱼᱟ ᱟᱨ ᱟᱞᱮ ᱥᱮᱫ ᱫᱚ ᱟ ᱤᱭᱟᱹ ᱞᱮ ᱨᱚᱦᱚᱭᱟᱛᱚ ᱢᱟᱱᱮ ᱟᱫᱷᱮᱠ ᱠᱚᱫᱚ ᱧᱮᱞ ᱢᱮ ᱛᱟᱞᱟ ᱠᱷᱮᱛ ᱠᱷᱚᱱ ᱠᱚ ᱟᱨᱚᱢᱵᱷᱚᱭᱟ ᱥᱮ ᱨᱚᱦᱚᱭ᱾
ᱦᱮᱸ
ᱟᱫᱚ ᱟᱞᱮ ᱟᱞᱮ ᱥᱮᱫ ᱠᱷᱚᱱ ᱫᱚ ᱚᱱᱟ ᱡᱟᱦᱟᱸ ᱚᱠᱟᱥᱮᱫᱼ ᱮ ᱦᱚᱭᱮᱜᱼᱟᱭ ᱦᱚᱭ ᱫᱚ ᱡᱟᱛᱮ ᱠᱚᱨᱮ ᱢᱟᱱᱮ ᱚᱱᱟ ᱫᱚ ᱥᱟᱭᱤᱴ ᱦᱚᱸ ᱦᱩᱭᱩᱜᱼᱟ ᱟᱨᱠᱤ ᱡᱩᱫᱤ ᱥᱟᱵ ᱠᱟᱜ ᱢᱮ ᱡᱩᱫᱤ ᱯᱩᱨᱵᱚ ᱥᱮᱫ ᱠᱷᱚᱱᱮ ᱦᱚᱭ ᱫᱟᱭ ᱮᱸᱰᱮᱠᱷᱟᱱ ᱫᱚ ᱦᱟᱱᱮ ᱩᱫᱼᱼ ᱩᱛᱛᱚᱨ ᱥᱮᱫ ᱵᱚᱦᱚᱜ ᱠᱟᱛᱮᱫ ᱦᱩᱲᱩ ᱨᱚᱦᱚᱭ ᱦᱩᱭᱩᱜᱼᱟ, ᱚᱱᱻᱚᱱᱠᱟ ᱞᱮ ᱥᱟᱭᱤᱰ ᱠᱟᱛᱮᱜ ᱞᱮ ᱨᱚᱦᱚᱭᱟ᱾
ᱚ ᱦᱮᱸ ᱚᱱᱟᱫᱚ ᱠᱟᱱ ᱜᱮᱭᱟ ᱢᱤᱫᱴᱮᱱ ᱠᱟᱨᱚᱱ ᱚᱱᱟ ᱴᱷᱤᱠ ᱴᱷᱟᱠ ᱡᱩᱫᱤ ᱦᱮᱸ ᱮᱸ ᱡᱩᱫᱤ ᱢᱚᱱᱮ ᱠᱚᱨ ᱮᱸ ᱢᱚᱱᱮ ᱠᱚᱨᱚ ᱨᱚᱦᱚᱭᱮᱫᱟᱢ ᱛᱤᱧᱟᱹ ᱦᱚᱭᱮᱫᱟᱭ ᱩᱞᱴᱟᱹ ᱥᱮᱱ ᱠᱷᱚᱱᱟᱜ ᱛᱟᱦᱚᱞᱮ ᱩᱞᱴᱟᱹᱣ ᱫᱟᱲᱮᱭᱟᱜ-ᱟᱭ᱾ ᱠᱟᱛᱮᱱ ᱢᱟ ᱞᱟᱹᱭ ᱜᱮᱭᱟ ᱟᱨ ᱡᱚᱠᱷᱚᱱ ᱦᱳ ᱦᱳᱭ ᱡᱚᱠᱷᱚᱱ ᱨᱚᱦᱚᱭᱫᱟ ᱛᱚᱠᱷᱚᱱ ᱫᱚ ᱚᱱᱟ ᱫᱚ ᱵᱤᱫ ᱠᱟᱛᱮᱢ ᱫᱚᱦᱚ ᱠᱟᱜ ᱠᱟᱱᱟ ᱥᱮ᱾
ᱦᱮᱸ ᱦᱮᱸ ᱟᱨ ᱦᱩᱲᱩ ᱛᱚ ᱩᱱᱟᱹᱜ ᱢᱟᱱᱮ ᱟᱹᱰᱤ ᱚᱛᱟ ᱵᱤᱫ ᱠᱟᱛᱮᱜ ᱫᱚ ᱟᱨ ᱵᱟᱵᱚᱱ ᱨᱚᱦᱚᱭ ᱥᱮ
ᱵᱤᱫ ᱞᱮᱠᱟᱱ ᱫᱚ ᱵᱟᱝ ᱨᱚᱦᱚᱭᱚᱜᱼᱟ ᱮᱠᱷᱚᱱ ᱵᱟᱝ ᱨᱚᱦᱚᱭᱚᱜᱼᱟ
ᱦᱳᱭ ᱛᱟᱦᱚᱞᱮ ᱟᱯᱮ ᱥᱮᱫ ᱫᱚ ᱪᱮᱫ ᱞᱮᱠᱟ?
ᱯᱟ
ᱡᱚᱢᱵᱟᱲᱟ
ᱡᱚᱢ ᱵᱟᱲᱟ ᱦᱩᱭ ᱟᱠᱟᱱᱟ ᱥᱮ ᱵᱟᱝ? ᱥᱤᱛᱩᱝ ᱫᱚ ᱟᱹᱰᱤ ᱨᱟᱹᱜᱤ ᱥᱤᱛᱩᱝ ᱫᱟᱭ ᱯᱩᱨᱟᱹ ᱫᱟᱜᱟᱨ ᱫᱟᱜᱟᱨᱮ ᱥᱤᱛᱩᱝ ᱟᱞᱮ ᱠᱟᱱᱟ᱾
ᱚ
ᱟᱨ ᱡᱚᱢ ᱧᱩ ᱫᱚ ᱦᱟᱯᱳᱭ ᱵᱟᱹᱥᱭᱟᱹᱢ ᱛᱚ ᱦᱳᱭ ᱟᱠᱟᱱ ᱜᱮᱭᱟ ᱢᱤᱫ ᱫᱷᱟᱣ ᱫᱚ ᱟᱨ ᱛᱚ ᱢᱟᱡᱟᱢ ᱫᱚ ᱟᱹᱣᱨᱤ ᱡᱚᱢ ᱦᱩᱭᱩᱜᱼᱟ ᱦᱟᱸᱜ ᱠᱟᱹᱴᱤᱡ ᱯᱚᱨᱮ
ᱟᱨ ᱛᱟᱦᱚᱞᱮ ᱱᱤᱛ ᱫᱚ ᱪᱮᱫ ᱮᱢ ᱪᱤᱠᱟᱹᱭᱮᱫᱟ ᱱᱤᱛᱚᱜ ᱫᱚ ᱛᱟᱦᱞᱮ?
ᱱᱤᱛᱚᱜ ᱫᱚ ᱱᱚᱸᱜᱻᱚᱸᱭ ᱦᱩᱲᱩ ᱨᱚᱦᱚᱭ ᱜᱮ ᱦᱮᱡ ᱦᱩᱭ ᱟᱠᱟᱱ ᱛᱟᱦᱮᱸᱱ ᱟᱫᱚ ᱠᱟᱹᱴᱤᱡ ᱫᱩᱲᱩᱵ ᱦᱩᱭ ᱟᱠᱟᱱᱟ᱾
ᱡᱤᱨᱟᱹᱣ ᱡᱤᱨᱟᱹᱣᱚᱜ ᱠᱟᱱᱟᱯᱮ ᱥᱮ ᱪᱮᱫ?
ᱦᱮᱸ ᱦᱮᱸ ᱦᱳᱭ ᱡᱤᱨᱟᱹᱣ ᱦᱩᱭᱩᱜ ᱠᱟᱱᱟ, ᱱᱟᱥᱮᱭᱟᱜ ᱱᱤᱛᱚᱜ ᱫᱚ᱾
ᱚ ᱦᱮᱸ ᱡᱤᱨᱟᱹᱣ ᱫᱚ ᱫᱚᱨᱠᱟᱨ ᱠᱟᱱ ᱜᱮᱭᱟ ᱥᱮ ᱢᱤᱫ ᱞᱮᱛᱟᱲ ᱫᱚ ᱪᱮᱠᱟᱛᱮᱢ ᱨᱚᱦᱚᱭ ᱫᱟᱲᱮᱭᱟᱜᱼᱟ᱾ ᱠᱟᱢᱤ ᱠᱟᱱᱟ ᱦᱚᱭᱛᱚ ᱛᱮᱦᱮᱧᱮᱢ ᱠᱟᱹᱢᱤ ᱦᱮᱸ ᱦᱚᱭᱛᱚ ᱦᱚᱲᱢᱚ ᱨᱮᱭᱟᱜ ᱦᱚᱲᱢᱚ ᱨᱮᱭᱟᱜ ᱡᱳᱨᱛᱮ ᱦᱳᱭᱛᱚᱢ ᱨᱚᱦᱚᱭ ᱜᱚᱫ ᱠᱮᱫᱟ ᱜᱟᱯᱟ ᱦᱟᱸᱜ ᱟᱫᱚ ᱵᱟᱢ ᱵᱮᱨᱮᱫ ᱫᱟᱲᱮᱜ ᱠᱟᱱᱟ᱾
ᱦᱳᱭ ᱚᱱᱠᱟ ᱚᱱᱟᱛᱮ ᱩᱱᱟᱹᱜ ᱤᱭᱟᱹ ᱫᱤᱭᱮᱛᱮ ᱡᱳᱨ ᱫᱤᱭᱮ ᱛᱚ ᱵᱟᱝ ᱜᱟᱱᱚᱜ ᱠᱟᱱᱟ ᱥᱮ ᱟᱨ ᱛᱤᱦᱤᱧ ᱨᱚᱦᱚᱭ ᱦᱩᱭᱩᱜ ᱛᱟᱢᱟ ᱟᱨᱦᱚᱸ ᱦᱮᱸ᱾ ᱱᱤᱡᱮ ᱦᱚᱲᱢᱚ ᱫᱤᱠ ᱫᱤᱭᱮ ᱦᱚᱸᱛᱚ ᱠᱚᱭᱚᱜ ᱞᱟᱜᱟᱜ ᱜᱮᱭᱟ ᱟᱢ ᱫᱚ ᱛᱤᱦᱤᱧ ᱨᱚᱦᱚᱭ ᱦᱩᱭᱩᱜ ᱛᱟᱢᱟ ᱜᱟᱯᱟ ᱨᱚᱦᱚᱭ ᱦᱩᱭᱩᱜ ᱛᱟᱢᱟ ᱮᱠᱷᱚᱱ ᱛᱤᱱᱟᱹᱜ ᱫᱤᱱ ᱵᱟᱝ ᱪᱟᱵᱟᱜᱼᱟ ᱩᱱᱫᱤᱱ ᱟᱢ ᱠᱟᱹᱢᱤ ᱦᱩᱭᱩᱜ ᱛᱟᱢᱟ ᱥᱮ᱾
ᱦᱮᱸ ᱴᱷᱤᱠ᱾
ᱟᱯᱮ ᱥᱮᱫ ᱫᱚ ᱪᱮᱫ ᱛᱮᱠᱚ ᱞᱚᱥᱚᱫ ᱵᱟᱲᱟᱭᱟ ᱠᱚ ᱛᱟᱦᱚᱞᱮ?
ᱱᱟᱦᱮᱞ ᱛᱮᱦᱚᱸ ᱴᱟᱠᱴᱚᱨ ᱛᱮᱦᱚᱸ᱾
ᱚ
ᱱᱟᱦᱮᱞ ᱡᱩᱫᱤ ᱡᱟᱦᱟᱸᱭ ᱢᱮᱱᱟᱜ ᱛᱟᱭᱟ ᱱᱟᱦᱮᱞ ᱱᱟᱦᱮᱞ ᱛᱮ ᱞᱚᱥᱚᱫ ᱛᱮ ᱟᱨ ᱡᱚᱭ ᱱᱟᱦᱮᱞ ᱠᱚᱣᱟᱜ ᱡᱟᱦᱟ ᱵᱟᱹᱱᱩᱜᱼᱟ ᱦᱮᱸ ᱴᱟᱠᱴᱚᱨ ᱛᱮ ᱮᱠᱷᱮᱱ ᱴᱟᱠᱴᱚᱨ ᱛᱮ ᱮᱢᱟᱱ ᱠᱚᱛᱮ ᱠᱚ ᱞᱚᱥᱚᱫ ᱛ ᱾ᱢᱟᱱᱮ ᱟᱯᱮ ᱥᱮᱱ ᱫᱚ?
ᱟᱞᱮ ᱥᱮᱫ ᱦᱚᱸ ᱤᱭᱟᱹ ᱛᱮᱜᱮ ᱴᱮᱠᱴᱚᱨ ᱛᱮᱜᱮ᱾ ᱟᱫᱚ ᱚᱱᱮ ᱵᱟᱹᱭᱦᱟᱹᱲ ᱠᱚ ᱡᱟᱦᱟᱸ ᱡᱟᱭᱜᱟ ᱵᱟᱹᱭᱦᱟᱹᱲ ᱡᱟᱭᱜᱟ ᱚᱱᱟ ᱠᱚᱫᱚ ᱫᱟᱜ ᱠᱚᱫᱚ ᱢᱤᱫ ᱞᱮᱛᱟᱲ ᱞᱟᱹᱭ ᱜᱟᱱᱚᱜᱼᱟ ᱛᱟᱦᱮᱸ ᱪᱟᱞᱟᱜ ᱠᱟᱱ ᱜᱮᱭᱟ ᱯᱚᱨᱛᱮᱠ ᱵᱚᱪᱷᱚᱨ ᱜᱮ? ᱛᱟᱦᱚᱞᱮ ᱠᱷᱟᱱ ᱫᱚ ᱫᱚᱢᱮ ᱠᱷᱚᱛ ᱠᱟᱱᱟ ᱦᱟᱥᱟ ᱠᱚ?
ᱢᱤᱫ ᱢᱤᱫ ᱜᱩᱱ
ᱚ ᱟᱨ ᱵᱟᱯᱮ ᱜᱤᱰᱤ ᱟᱠᱟᱫ ᱛᱟᱦᱮᱱᱟ ᱚᱱᱟ ᱠᱚᱫᱚ? ᱵᱟᱯᱮ ᱨᱟᱠᱟᱵ ᱠᱟᱛᱮᱫ ᱵᱟᱝ ᱯᱮ ᱜᱤᱰᱤ ᱟᱠᱟᱫ ᱛᱟᱦᱮᱱᱟ ᱚᱱᱟ ᱠᱚᱫᱚ?
ᱚᱱᱮ ᱡᱟᱦᱟᱸ ᱠᱚ ᱦᱟᱹᱵᱤ ᱡᱟᱹᱵᱤ ᱚᱱᱮ ᱡᱟᱱᱟᱢᱚᱜ ᱠᱟᱱᱟ
ᱦᱮᱸ
ᱚᱱᱟ ᱠᱚᱫᱚ ᱟᱫᱚ ᱞᱟᱹᱴᱩ ᱞᱟᱹᱴᱩ ᱠᱷᱮᱛ ᱠᱚᱨᱮᱭᱟᱜ ᱫᱚ ᱪᱤᱠᱟᱹᱛᱮᱢ ᱩᱱᱟᱹᱜ ᱜᱤᱰᱤ ᱦᱚᱸ ᱥᱚᱢᱵᱷᱚᱵᱽ ᱵᱟᱝ ᱠᱟᱱᱟ᱾
ᱦᱮᱸ
ᱦᱚᱞᱟ ᱜᱮ ᱦᱮᱸ ᱴᱨᱟᱠᱴᱟᱨ ᱛᱮᱠᱚ ᱥᱤᱭᱮᱫ ᱛᱟᱦᱮᱸᱱᱟ ᱵᱟᱹᱭᱦᱟᱹᱲ᱾ ᱚᱱᱟ ᱛᱚ ᱚᱠᱚᱭ ᱜᱩᱞᱟᱹ ᱚᱠᱟ ᱚᱠᱟ ᱴᱷᱮᱱ ᱫᱚ ᱚᱱᱠᱟ ᱠᱷᱟᱞ ᱟᱠᱟᱱᱟ ᱥᱮ ᱛᱟᱦᱚᱞᱮ ᱞᱟᱦᱟ ᱨᱮ ᱵᱟᱨ ᱦᱚᱲ ᱠᱤᱱ ᱚᱨ ᱠᱟᱜ ᱠᱷᱟᱱᱟᱜ ᱟᱨ ᱚᱱᱠᱟ ᱠᱟᱛᱮᱫ ᱠᱚ ᱥᱤ ᱠᱮᱫᱟ᱾
ᱚᱻ ᱵᱟᱠᱷᱟᱡ ᱵᱟᱝ ᱜᱟᱱᱚᱜ ᱠᱟᱱᱟ ᱥᱮ ᱪᱮ
ᱦᱮᱸ ᱵᱟᱝ ᱜᱟᱱᱚᱜ ᱠᱟᱱᱟ ᱯᱩᱨᱟᱹ ᱢᱟᱱᱮ ᱜᱟᱹᱰᱤ ᱚᱱᱟ ᱛᱷᱟᱹᱞᱤᱜ ᱠᱟᱱᱟ ᱮᱠᱫᱚᱢ᱾ ᱪᱟᱠᱟ ᱜᱮ ᱵᱟᱝ ᱞᱟᱦᱟᱜ ᱠᱟᱱᱟ᱾
ᱚ ᱟᱰᱤ ᱜᱮ ᱛᱟᱦᱚᱞᱮ ᱚᱥᱩᱵᱤᱫᱟ ᱛᱚ ᱛᱟᱦᱚᱞᱮ
ᱦᱮᱸ ᱚᱥᱩᱵᱤᱛᱟ ᱜᱮᱭᱟ ᱞᱟᱹᱴᱩᱣᱟ ᱞᱟᱹᱴᱩᱣᱟᱜ ᱴᱮᱠᱴᱟᱨ ᱠᱚᱦᱚᱸ ᱚᱱᱮ ᱛᱚ ᱫᱚᱢᱮ ᱫᱚ ᱵᱟᱝ ᱤᱭᱟᱹᱜ ᱠᱟᱱᱟ ᱵᱟᱭ ᱫᱟᱹᱲᱟᱜ ᱠᱟᱱᱟ ᱟᱹᱰᱤ ᱟᱥᱛᱮ ᱟᱥᱛᱮ
ᱱᱚᱜᱚᱭ ᱚᱱᱠᱟ ᱜᱮᱠᱚ ᱪᱟᱹᱞᱩ ᱜᱮᱭᱟ ᱵᱟᱠᱟᱱ ᱤᱥᱯᱤᱰ ᱛᱮ ᱪᱟᱞᱩ ᱫᱚ ᱪᱟᱹᱞᱩ ᱜᱮᱭᱟ᱾
ᱵᱟᱝ ᱪᱟᱹᱩ ᱪᱟᱞᱟᱣ ᱜᱮ ᱵᱟᱝ ᱪᱟᱞᱟᱜ ᱠᱟᱱᱟ ᱠᱷᱮᱛ ᱜᱮ ᱚᱱᱮ ᱛᱚ ᱫᱚᱢᱮ ᱜᱟᱰᱟ ᱮᱠᱫᱚᱢ
ᱚᱻ
ᱞᱟᱦᱟ ᱵᱟᱝ ᱞᱟᱦᱟᱜ ᱠᱟᱱᱟ ᱟᱨ ᱚᱱᱟ ᱢᱮᱥᱟᱨᱮ ᱚᱱᱮ ᱚᱱᱟ ᱤᱭᱟᱹ ᱠᱚ ᱢᱮᱱᱟᱜᱼᱟ ᱯᱟᱱᱟ ᱠᱚ
ᱚ ᱟᱨ ᱟᱯᱮ ᱥᱮᱫ ᱤᱭᱟᱹ ᱤᱭᱟᱹ ᱠᱚ ᱦᱟᱹᱲᱩ ᱠᱚ ᱢᱮᱱᱟᱜ ᱠᱚᱣᱟ ᱥᱮ ᱵᱟᱝ ᱦᱟᱹᱲᱩ ᱠᱚ
ᱦᱟᱹᱲᱩ ᱫᱚ ᱵᱟᱹᱱᱩᱜ ᱠᱟᱜ ᱠᱚᱣᱟ ᱟᱞ ᱥᱮᱫ ᱫᱚ᱾
ᱟᱞᱮ ᱥᱮᱱ ᱢᱟ ᱫᱚᱢᱮ ᱦᱟᱹᱬᱩ ᱠᱚ ᱦᱤᱡᱩᱜ ᱠᱟᱱ᱾
ᱦᱟᱬᱩ ᱢᱮᱱᱟᱜ ᱠᱚᱣᱟ
ᱦᱮᱸ ᱫᱚᱢᱮ ᱦᱩᱲᱩ ᱠᱚ ᱦᱤᱡᱩᱜ ᱠᱟᱱᱟ ᱚᱱᱟ ᱞᱟᱹᱜᱤᱫ ᱛᱮ ᱟᱞᱮ ᱫᱚ ᱵᱟᱞᱮ ᱥᱚᱵᱽᱡᱤ ᱠᱚᱫᱚ ᱵᱟᱞᱮ ᱪᱟᱥ ᱫᱟᱲᱮᱭᱟᱜ ᱠᱟᱱᱟ ᱚᱱᱟ ᱞᱟᱹᱜᱤᱫ ᱛᱚ᱾
ᱥᱚᱵᱽᱡᱤ ᱫᱚ ᱛᱟᱦᱚᱞᱮ ᱩᱱᱠᱩ ᱫᱚᱠᱚ ᱦᱩᱭ ᱦᱚᱪᱚ ᱞᱮᱠᱷᱟᱱ ᱡᱟᱦᱟᱸ ᱞᱮᱠᱟ ᱠᱟᱛᱮᱫ ᱩᱱᱠᱩ ᱫᱚᱠᱚ ᱟᱹᱠᱤᱨᱟ ᱫᱚ?
ᱦᱮᱸ ᱟᱹᱛᱠᱤᱨ ᱩᱱᱠᱩ ᱡᱮᱢᱚᱱ ᱱᱚᱣᱟ ᱠᱚ ᱵᱮᱞᱟᱛᱤ ᱠᱚ ᱵᱮᱞᱟᱛᱤ ᱠᱚᱫᱚ ᱠᱚ ᱨᱚᱦᱚᱭ ᱠᱮᱫᱟᱢ ᱥᱮ ᱦᱮᱸ? ᱟᱫᱚ ᱦᱟᱸᱜ ᱪᱤᱠᱟᱭᱟᱠᱚ ᱩᱱᱠᱩ ᱢᱟᱱᱮ ᱩᱱᱠᱩ ᱤᱭᱟᱹᱭ ᱫᱟᱠᱚ ᱛᱟᱨ ᱢᱟᱱᱮ ᱦᱮᱸ ᱚᱱᱟ ᱠᱚ ᱛᱟᱯᱟᱢ ᱵᱟᱲᱟᱭᱟᱠᱚ ᱦᱚ ᱠᱚ ᱵᱟᱹᱲᱤᱡ ᱠᱟᱜ ᱠᱟᱱᱟ᱾ ᱟᱨ ᱛᱟᱨ ᱯᱚᱨᱮ ᱡᱩᱫᱤ ᱵᱟᱸᱫᱷᱟ ᱠᱚᱯᱤ ᱠᱚᱢ ᱨᱚᱦᱚᱭᱟ ᱚᱱᱟ ᱠᱚᱫᱚ ᱵᱟᱸᱫᱟ ᱠᱚᱯᱤ ᱠᱷ ᱚᱱᱟ ᱵᱟᱸᱫᱟ ᱠᱚᱯᱤ ᱵᱟᱫᱟᱜᱼᱟ ᱡᱚᱠᱷᱚᱱ ᱵᱟᱸᱫᱟ ᱞᱟᱹᱜᱤᱫᱚᱜᱼᱟ ᱥᱮ ᱦᱮᱸ ᱛᱚᱠᱷᱚᱱ ᱫᱚᱠᱚ ᱡᱚᱢᱟ ᱚᱱᱟ ᱦᱤᱥᱟᱹ ᱯᱩᱨᱟᱹ ᱠᱚ ᱡᱚᱢᱟ
ᱚ ᱛᱟᱦᱚᱞᱮ ᱫᱚᱢᱮ ᱜᱮ ᱦᱟᱹᱲᱩ ᱫᱩᱨᱩᱵᱛᱤ ᱛᱚ᱾
ᱦᱮᱸ ᱫᱩᱨᱛᱤ ᱫᱚᱢᱮᱜ ᱜᱮ ᱟᱨ ᱴᱟᱞᱤ ᱟᱞᱮᱥᱮᱱ ᱫᱚ ᱴᱟᱹᱞᱤ ᱚᱲᱟᱜ ᱠᱟᱱᱟ ᱛᱚ ᱦᱮᱸ ᱴᱟᱞᱤ ᱚᱲᱟᱜ ᱠᱚ ᱫᱚᱱ ᱫᱚᱱ ᱛᱮᱠᱚ ᱪᱟᱞᱟᱜᱼᱟ ᱦᱟᱸᱜ ᱫᱚᱱ ᱨᱟᱹᱯᱩᱫ ᱠᱟᱜ ᱠᱟᱱᱟ ᱠᱚ ᱴᱟᱹᱞᱤ ᱠᱚ ᱟᱯᱮ ᱥᱮᱫ ᱴᱟᱞᱤ ᱚᱲᱟᱜ ᱦᱮᱸ ᱟᱯᱮ ᱥᱮᱫ ᱴᱟᱞᱤ ᱚᱲᱟᱜ ᱠᱚᱫᱚ ᱢᱮᱱᱟᱜ ᱟᱥᱮ ᱵᱟᱝ ᱛᱟᱦᱞᱮ
ᱵᱟᱝᱜᱮ ᱟᱞᱮ ᱥᱮᱫ ᱫᱚ ᱛᱟᱞᱮ ᱚᱲᱟᱜ ᱠᱚᱫᱚ ᱵᱟᱹᱱᱩᱜ ᱵᱟᱹᱱᱩᱜᱼᱟ ᱟᱞᱮᱥᱮᱫ ᱫᱚ ᱚᱱᱟ ᱮᱥ ᱵᱮᱥᱴᱟᱨ ᱜᱮ
ᱦᱮᱸ ᱟᱡᱵᱮᱥᱴᱟᱨ ᱜᱮ ᱦᱮᱸ ᱛᱚ ᱟᱯᱮ ᱥᱮᱫ ᱫᱚ ᱛᱟᱞᱮ ᱨᱮᱭᱟᱜ ᱴᱟᱹᱟᱞᱤ ᱨᱮᱱᱟᱜ ᱡᱟᱦᱟᱸ ᱠᱚ ᱵᱮᱱᱟᱣᱟ ᱡᱟᱦᱟᱸ ᱴᱟᱞᱤ ᱡᱟᱦᱟᱸ ᱠᱚ ᱵᱮᱱᱟᱣᱟ ᱵᱷᱟᱴᱟ ᱠᱚ ᱴᱟᱞᱤ ᱵᱷᱟᱴᱟ ᱠᱚ ᱵᱟᱹᱱᱩᱜ ᱛᱮ
ᱵᱟᱝ ᱤᱧ ᱛᱚ ᱵᱟᱹᱧ ᱟᱸᱡᱚᱢ ᱵᱟᱲᱟ ᱟᱠᱟᱫᱟ ᱴᱟᱞᱤ ᱵᱷᱟᱴᱟ ᱛ ᱡᱮ ᱱᱚᱣᱟ ᱥᱩᱨ ᱠᱚᱨᱮ ᱡᱮ ᱴᱟᱞᱤ ᱱᱚᱸᱰᱮ ᱠᱚ ᱴᱟᱞᱤ ᱠᱚ ᱵᱮᱱᱟᱣᱟ ᱢᱮᱱᱛᱮ
ᱦᱸ ᱟᱞᱮ ᱥᱮᱱ ᱫᱚ ᱛᱚ ᱢᱟᱱᱮ ᱟᱞᱮᱥᱱ ᱫᱚ ᱱᱮᱛᱟᱨ ᱜᱮ ᱴᱟᱹᱟᱞ ᱠᱚᱫᱚ ᱱᱮᱛᱟᱨ ᱫᱚ ᱮᱡᱵᱷᱮᱥᱴᱟᱨ ᱡᱚᱠᱷᱚᱱ ᱦᱩᱭᱱᱟᱥᱮ ᱦᱮᱸ ᱟᱫᱚ ᱱᱮᱛᱟᱨ ᱫᱚ ᱟᱫᱚ ᱚᱱᱟ ᱞᱟᱹᱜᱤᱫ ᱴᱟᱞᱤ ᱵᱷᱟᱴᱟ ᱫᱚ ᱵᱟᱝᱠᱚ ᱡᱩᱫᱟ ᱴᱟᱞᱤ ᱵᱷᱟᱴᱟ ᱫᱚ ᱵᱚᱱᱫᱚᱭᱮᱱᱟ ᱠᱟᱨᱚᱱ ᱵᱟᱝ ᱪᱟᱞᱩᱜ ᱠᱟᱱᱟ ᱥᱮ
ᱟᱪᱷᱟ
ᱛᱟᱞᱟ ᱨᱮᱷᱚᱸ ᱵᱚᱱᱫᱚᱭᱮᱱᱟ ᱡᱟᱦᱮ ᱡᱮᱴᱩᱠᱩᱱ ᱴᱟᱟᱞᱤ ᱚᱲᱟᱜ ᱠᱚ ᱢᱮᱱᱟᱜᱼᱟ ᱚᱱᱟ ᱴᱩᱠᱩ ᱴᱩᱠᱩᱱ ᱜᱮ ᱢᱮᱱᱟᱜᱼᱟ ᱟᱫᱚ ᱟᱥᱛᱮ ᱟᱥᱛᱮ ᱦᱟᱸᱜ ᱴᱟᱞᱤ ᱚᱲᱟᱜ ᱠᱚᱫᱚ ᱵᱟᱝ ᱛᱟᱦᱮᱱᱟ ᱦᱟᱸᱜ
ᱟᱪᱷᱟ ᱴᱟᱞᱤ ᱚᱲᱟ ᱨᱮᱫᱚ ᱛᱟᱦᱚᱞᱮ ᱴᱟᱞᱤ ᱚᱲᱟᱜ ᱨᱮᱱᱟᱜ ᱜᱩᱱ ᱫᱚ ᱚᱠᱟᱞᱮᱠᱟ ᱢᱮᱱᱟᱜᱼᱟ
ᱛᱟᱞᱮ ᱚᱲᱟᱜ ᱫᱚ ᱱᱦᱸᱟᱜ ᱵᱩᱥᱩᱵ ᱠᱚ ᱵᱩᱥᱩᱵ ᱨᱮᱭᱟᱜ ᱡᱮᱢᱚᱱ ᱪᱮᱫ ᱞᱮᱠᱟ ᱨᱮᱭᱟᱲ ᱧᱚᱜ ᱜᱮ ᱵᱩᱡᱩᱜᱼᱟ ᱮᱡᱵᱮᱥᱴᱟᱨ ᱠᱦᱚᱱ ᱚᱱᱟᱜ ᱫᱚ ᱦᱮᱸ ᱴᱟᱞᱤ ᱚᱲᱟᱜ ᱫᱚ ᱮᱠᱴᱩ ᱠᱚ ᱴᱷᱤᱠ ᱧᱚᱜ ᱵᱩᱡᱷᱟᱹᱣᱟ ᱜᱚᱨᱚᱢ ᱫᱤᱱ ᱩᱫᱽᱜᱟᱹᱨ ᱫᱤᱱ ᱡᱟᱦᱟᱸ ᱠᱚ ᱢᱮᱛᱟᱜ ᱠᱟᱱᱟ ᱩᱫᱽᱜᱟᱹᱨ ᱡᱩᱫᱤ ᱮᱡᱵᱮᱥᱴᱟᱨ ᱚᱲ ᱨᱮᱫᱚ ᱛᱟᱦᱚᱞᱮ ᱮᱠᱴᱩ ᱫᱚᱢᱮ ᱩᱫᱽᱜᱟᱹᱨ ᱞᱟᱜᱟᱜᱼᱟ ᱛᱚ ᱚᱱᱟ ᱠᱷᱚᱱᱟᱜ ᱴᱟᱞᱤ ᱚᱲᱟᱜ ᱫᱚ ᱮᱠᱴᱩ ᱦᱟᱱᱟ ᱠᱷᱚᱱᱟᱜ ᱫᱚ ᱮᱡᱵᱟᱥᱴᱟᱨ ᱚᱲᱟᱜ ᱠᱷᱚ ᱴᱟᱞᱤ ᱚᱲᱟᱜ ᱫᱚ ᱮᱠᱴᱩᱠᱩ ᱱᱟᱥᱮᱱᱟᱜ ᱴᱦᱤᱠ ᱧᱚᱜ ᱵᱩᱡᱩᱜᱼᱟ ᱦᱮᱸ ᱟᱨ ᱴᱟᱞᱤ ᱚᱲᱟᱜ ᱠᱷᱚᱱ ᱫᱚ ᱟᱵᱟᱨ ᱵᱩᱥᱩᱵᱚᱲᱟᱜ ᱡᱮᱢᱚᱱ ᱟᱨᱚ ᱢᱚᱡᱽ ᱵᱩᱡᱩᱜᱼᱟ ᱦᱮᱢᱟᱞ ᱜᱮ ᱵᱩᱡᱩᱜᱼᱟ
ᱦᱮᱸ ᱦᱮᱸ ᱦᱮᱸ ᱵᱩᱥᱩᱵ ᱚᱲᱟᱜ ᱛᱮ ᱢᱚᱸᱡᱽ ᱜᱮ ᱵᱩᱡᱷᱟᱹᱜᱼᱟ ᱨᱟᱵᱟᱝ ᱨᱮᱦᱚᱸ
ᱦᱮᱸ ᱨᱟᱵᱟᱝ ᱥᱤᱛᱩᱳᱝ ᱨᱮ ᱦ ᱟᱫᱚ ᱩᱱᱠᱩᱣᱟᱜ ᱱᱮᱛᱟᱨ ᱫᱤᱱ ᱵᱚᱨᱥᱟ ᱫᱤᱱ ᱢᱤᱫᱴᱮᱱ ᱚᱥᱩᱵᱤᱫᱷᱟ ᱵᱩᱥᱩᱵ ᱚᱲᱟᱜ ᱫᱚ ᱩᱱᱠᱚ ᱠᱮᱰᱮᱞᱚᱝ ᱥᱮ ᱪᱤᱞᱤ ᱵᱟᱵ ᱢᱮᱛᱟ ᱠᱚᱣᱟ ᱦᱮᱸ ᱠᱮᱰᱞᱚᱝ ᱠᱚ ᱦᱤᱡᱩᱜ ᱠᱟᱱᱟ ᱫᱟ ᱵᱟᱲᱟᱭ ᱠᱟᱱᱟ ᱠᱚ ᱩᱱᱠᱩ ᱜᱮᱜᱮᱫᱨᱮᱧ ᱦᱮᱸ ᱜᱮᱜᱮᱫᱨᱮᱧ ᱡᱟᱦᱟᱸ ᱠᱚ ᱢᱮᱛᱟ ᱠᱚ ᱠᱟᱱᱟ
ᱦᱮᱸ
ᱟᱪᱷᱟ ᱟᱯᱮ ᱥᱮᱫ ᱠᱤ ᱢᱮᱱᱟᱜ ᱠᱚᱣᱟ ᱩᱱᱠᱩ ᱡᱟᱦᱟᱸ ᱠᱚ ᱢᱮᱛᱟᱜ ᱠᱚ ᱮ ᱩᱱᱠᱩ ᱤᱭᱟᱹ ᱪᱮᱫ ᱞᱮᱠᱟ ᱩᱱᱠᱩ ᱰᱚᱡᱟᱨ ᱞᱮᱠᱟ ᱪᱤᱞ ᱠᱚ ᱫᱟᱬᱟ ᱵᱟᱲᱟᱭ ᱫᱚ ᱦᱮᱸᱰᱮ ᱜᱮᱠᱚ ᱧᱮᱞᱚᱜ ᱫᱚ ᱪᱮᱞᱤ ᱠᱚ ᱢᱮᱛᱟ ᱠᱚᱣᱟ
ᱡᱟᱦᱟᱸᱭ ᱠᱚ ᱢᱮᱛᱟ ᱠᱚᱣᱟ ᱠᱤᱫᱤᱧ ᱠᱟᱴᱠᱚᱢ
ᱦᱮᱸ ᱠᱤᱨᱤᱧ ᱠᱟᱴᱠᱚᱢ ᱪᱮᱫ ᱞᱮᱠᱟ ᱟᱯᱮ ᱥᱮᱱ ᱠᱚ ᱩᱰᱚᱠ ᱚᱜ ᱠᱟᱱᱟ
ᱱᱮᱛᱟᱨ ᱫᱤᱱ, ᱱᱮᱥ ᱫᱚ ᱦᱟᱯᱳᱭ ᱤᱧ ᱫᱚ ᱟᱣᱨᱤᱧ ᱧᱮᱧᱟᱢ ᱠᱚᱣᱟ ᱢᱮᱸᱫ ᱛᱮᱫᱚ ᱢᱮᱱᱠᱷᱟᱱ ᱧᱟᱢᱚᱜ ᱟᱠᱚ ᱱᱮᱛᱟᱨ ᱫᱤᱱ ᱜᱮ ᱨᱟᱥᱛᱟ ᱠᱚᱨᱮ ᱧᱮᱞᱢᱮ ᱫᱚᱢᱮ ᱠᱚ ᱤᱭᱟᱹ ᱛᱮᱱ ᱠᱟᱠᱚᱣᱟ ᱚᱱᱠᱟ ᱧᱤᱫᱟᱹ ᱤᱭᱟᱹ ᱜᱟᱹᱰᱤ ᱠᱚ ᱪᱟᱞᱟᱜ ᱨᱮ
ᱦ ᱦᱮᱸ ᱟᱨ ᱟᱞᱮ ᱥᱮᱱ ᱠᱚ ᱩᱰᱩᱠᱚᱜ ᱠᱟᱱᱟ ᱢᱤᱫᱴᱮᱱ ᱚᱱᱠᱟ ᱨᱟᱥᱛᱟ ᱨᱟᱥᱛᱟᱧ ᱛᱮ ᱪᱟᱞᱟᱜ ᱠᱟᱱᱟ ᱦᱮᱸ ᱰᱷᱟᱞᱟᱭ ᱨᱟᱥᱛᱟ ᱢᱮᱱᱟᱜᱼᱟ ᱠᱩᱞᱦᱤ ᱫᱚ ᱰᱷᱟᱹᱞᱟᱹᱭ ᱠᱟᱫᱟ ᱠᱚ ᱥᱮ ᱟᱫᱚ ᱩᱰᱩᱠ ᱤᱧ ᱧᱮᱫᱮ ᱠᱟᱱᱟ ᱢᱤᱫᱴᱮᱱ ᱩᱰᱳᱠ ᱟᱠᱟᱱᱟᱭ ᱛᱟᱦᱚᱞᱮ ᱢᱟᱨᱮ ᱢᱤᱫ ᱤᱴᱟᱹ ᱛᱤᱧ ᱜᱚᱡ ᱠᱮᱫᱮᱭᱟ
ᱚ
ᱩᱱᱠᱩ ᱜᱮᱨ ᱞᱮᱱᱠᱷᱟᱱ ᱦᱚᱸ ᱫᱚᱢᱮ ᱨᱩᱣᱟᱹ ᱦᱤᱡᱩᱜᱼᱟ ᱢᱮᱱᱟ ᱠᱚ
ᱦᱮᱸ ᱟᱹᱰᱤ ᱠᱚ ᱵᱤᱥᱟᱠᱛᱚ ᱜᱮᱭᱟ ᱠᱚ ᱞᱟᱹᱭᱟ ᱥᱮ ᱪᱮᱫ ᱟᱨ ᱞᱟᱹᱭᱟᱠᱚ ᱩᱱᱠᱩ ᱩᱱᱠᱩᱣᱟᱝ ᱡᱟᱦᱟᱸ ᱚᱱᱟ ᱢᱤᱫ ᱨᱚᱠᱚᱢ ᱞᱟᱹᱭᱠᱚ ᱩᱱᱠᱩ ᱴᱷᱮᱱ ᱠᱷᱚᱱ ᱥᱩᱱᱩᱢ ᱧᱟᱢᱚᱜᱼᱟ ᱞᱟᱹᱭ ᱟᱠᱚ ᱚᱱᱟ ᱫᱚ ᱪᱮᱫ ᱨᱟᱱ ᱪᱮᱫ ᱨᱟᱱ ᱨᱮᱪᱚᱠᱚ ᱞᱟᱜᱟᱣᱟ
ᱚ
ᱟᱫᱚ ᱩᱱᱟᱹᱜ ᱫᱚ ᱵᱟᱰᱟᱭ ᱵᱟᱹᱱᱩᱜᱼᱟ ᱢᱮᱱᱠᱷᱟᱱ ᱟᱸᱡᱚᱢ ᱦᱩᱭᱟ ᱟᱠᱟᱱᱟ ᱟᱫᱷᱮᱠ ᱠᱚ ᱩᱱ ᱥᱚᱢᱚᱹᱭ ᱤᱧ ᱠᱟᱹᱴᱤᱡ ᱡᱚᱠᱷᱚᱱ ᱦᱩᱰᱤᱧ ᱛᱟᱦᱮᱸ ᱦᱩᱭ ᱞᱮᱱᱟᱧ ᱟᱸᱡᱚᱢ ᱠᱫ ᱠᱚᱣᱟᱧ ᱡᱮ ᱥᱟᱵ ᱤᱫᱤ ᱠᱚ ᱛᱟᱦᱮᱱ ᱠᱚ ᱟᱫᱚ ᱡᱟᱦᱟᱱᱟᱜ ᱵᱟᱝ ᱠᱟᱹᱢᱤ ᱨᱮᱠᱚ ᱞᱟᱜᱟᱣ ᱠᱚᱜᱮᱭᱟ ᱚᱱᱟ ᱦᱚᱛᱮᱜ ᱛᱮᱜᱮᱠᱩ ᱥᱟᱵ ᱤᱫᱤᱭᱮᱫ ᱠᱚ ᱛᱟᱦᱮᱸᱫ
ᱦᱮᱸ ᱥᱮᱴᱚ ᱠᱟᱱ ᱜᱮᱭᱟ ᱛᱚ ᱠᱟᱹᱢᱤ ᱫᱚ ᱵᱟᱝᱠᱚ ᱞᱟᱜᱼᱟᱜ ᱠᱚ ᱥᱟᱵ ᱤᱫᱤ ᱠᱚᱣᱟ
ᱦᱚᱭ ᱟᱨ ᱠᱟᱴᱠᱚᱢ ᱠᱚᱫᱚ ᱢᱮᱱᱟᱜ ᱠᱚᱣᱟ ᱥᱮ ᱵᱟᱝ ᱛᱟᱦᱞᱮ ᱡᱟᱦᱟᱸᱭ ᱵᱚᱱ ᱡᱚᱢ ᱠᱚᱣᱟ ᱩᱱᱠᱩ ᱠᱟᱴᱠᱚᱢ
ᱦᱮᱸ ᱦᱮᱸ ᱠᱟᱴᱠᱚᱢ ᱠᱚᱫᱚ ᱡᱚᱢ ᱡᱚᱠᱷᱚᱱ ᱚᱱᱟ ᱦᱩᱲᱩ ᱡᱚᱠᱷᱚᱱ ᱚᱱᱟ ᱞᱚᱥᱚᱜᱼᱟ ᱢᱤᱫ ᱫᱷᱟᱢ ᱡᱚᱠᱷᱚᱡ ᱯᱨᱚᱛᱷᱚᱢ ᱢᱟ ᱟᱵᱚ ᱵᱚᱱ ᱱᱟᱦᱮᱞ ᱛᱮ ᱠᱤᱢᱵᱟ ᱴᱨᱮᱠᱴᱚᱨ ᱯᱨᱚᱛᱷᱚᱢ ᱢᱟ ᱡᱟᱦᱟᱸ ᱵᱚᱱ ᱥᱤᱭᱼᱟ ᱯᱟᱲᱟᱜ ᱠᱚ ᱢᱮᱛᱟᱜ ᱦᱮᱸ ᱩᱱ ᱥᱚᱢᱚᱭ ᱵᱟᱠᱠᱚ ᱩᱰᱩᱠ ᱯᱟᱲᱟᱜ ᱠᱟᱛᱮᱱ ᱛᱟᱯᱚᱨᱮ ᱞᱚᱥᱚᱛᱟᱢ ᱡᱚᱠᱷᱚᱱ ᱢᱟ ᱛᱚᱠᱷᱚᱱ ᱠᱚ ᱧᱮᱞ ᱧᱟᱢᱚᱜᱼᱟ ᱩᱰᱩᱜᱚᱜ ᱠᱟᱱᱟ ᱠᱚ
ᱦᱮᱸ ᱱᱚᱛᱮ ᱦᱚᱸ ᱦᱚᱸᱜ-ᱚ ᱜᱚᱸᱜᱷᱟ ᱠᱚᱛᱚ ᱰᱷᱮᱨ ᱵᱟᱭ ᱫᱟᱜ ᱞᱮᱠᱷᱟᱱ ᱛᱚ ᱵᱟᱠᱚ ᱧᱟᱢᱚᱜᱼᱟ ᱟᱫᱚ ᱦᱚᱸᱜᱼᱚᱭ ᱠᱟᱴᱠᱚᱢ ᱠᱚᱫᱚ ᱠᱚ ᱧᱟᱢ ᱵᱟᱲᱟᱜ ᱠᱟᱱ ᱜᱮᱭᱟ
ᱟᱞᱮ ᱥᱮᱱ ᱡᱚᱠᱷᱚᱡ ᱡᱮᱢᱚᱱ ᱤᱭᱟᱹ ᱜᱚᱝᱜᱷᱟ ᱛᱟᱠᱚ ᱱᱟᱥᱮ ᱱᱟᱥᱮ ᱫᱟᱜ ᱨᱮ ᱢᱤᱫᱴᱮᱱ ᱚᱝᱠᱟ ᱰᱮᱢ ᱢᱮᱱᱟᱜ ᱛᱚ ᱛᱟᱞᱦᱮ ᱚᱸᱰᱮ ᱢᱚᱸᱡᱽ ᱜᱮ ᱛᱟᱨᱢᱟᱱᱮ ᱠᱚ ᱨᱟᱠᱟᱵᱚᱜ ᱠᱟᱱ ᱛᱟᱸᱦᱮᱱᱟ ᱦᱮᱸ
ᱟᱪᱪᱷᱟ
ᱫᱤᱭᱮᱠᱚ ᱦᱟᱞᱟᱝ ᱟᱹᱜᱩ ᱟᱠᱟᱜ ᱠᱚᱣᱟ ᱚᱲᱟᱜ ᱦᱚᱲ ᱠᱚ ᱚᱠᱚᱭ ᱠᱚᱠᱚ ᱪᱟᱞᱟᱣ ᱞᱮᱱᱟ ᱦᱟᱞᱟᱝ ᱟᱹᱜᱩ ᱠᱟᱫ ᱠᱚᱣᱟ ᱠᱚ ᱟᱫᱚ ᱩᱱᱠᱩ ᱩᱱᱠᱚ ᱞᱮ ᱡᱚᱢ ᱵᱟᱲᱟᱭᱮᱫ ᱠᱚᱣᱟ ᱩᱛᱩ ᱠᱟᱛᱮᱱ ᱟᱹᱞᱩ ᱢᱮᱥᱟᱞ ᱢᱚᱡᱽ ᱜᱮ ᱟᱹᱰᱤ ᱢᱚᱸᱡᱽ ᱠᱚ ᱥᱤᱵᱤᱞ ᱠᱟᱱᱟ ᱛᱟᱨ ᱢᱟᱱᱮ
ᱦᱮᱸ ᱥᱤᱵᱤᱞ ᱜᱮᱭᱟ ᱠᱚ
ᱦᱮᱸ
ᱦᱩᱸ ᱟᱨ ᱛᱟᱦᱚᱞᱮ ᱟᱫᱚ ᱟᱯᱮᱥᱮᱫ ᱫᱚ ᱫᱟᱜ ᱮᱢ ᱞᱟᱹᱭ ᱮᱫᱟ ᱚᱱᱠᱟ ᱞᱮᱠᱟ ᱵᱟᱝ ᱞᱟᱜᱟᱣ ᱠᱟᱱᱟ ᱵᱟᱠᱷᱟᱱ ᱱᱤᱛᱳᱜ ᱫᱚ ᱞᱟᱹᱭᱟᱠᱚ ᱥᱮ ᱦᱟᱠᱩ ᱦᱟᱠᱩ ᱠᱚᱦᱚᱸ ᱠᱚ ᱨᱟᱠᱟᱵ-ᱟ ᱱᱤᱛᱚᱜ ᱫᱚ ᱠᱷᱟᱞ ᱠᱷᱟᱞ ᱛᱮ
ᱦᱮᱸ ᱦᱮᱸ ᱦᱟᱠᱩ ᱠᱚ ᱨᱟᱠᱟᱵ ᱠᱟᱱᱟ ᱟᱫᱚ ᱟᱞᱮ ᱥᱮᱱᱟᱜ ᱜᱮ ᱚᱝᱠᱟᱭᱫᱟ ᱪᱟᱸᱫᱳ ᱵᱚᱸᱜᱟ ᱵᱟᱭ ᱧᱮᱞᱮᱫ ᱞᱮᱭᱟ ᱠᱟᱹᱡ ᱠᱚ ᱵᱟᱝ ᱪᱟᱸᱫᱚ ᱦᱟᱸᱜ ᱱᱮ ᱵᱟᱞᱮ ᱥᱮᱱ ᱫᱚ ᱦᱟᱸᱜ ᱴᱷᱚᱸᱜᱟ ᱛᱤᱧ ᱢᱟ ᱚᱱᱟ ᱛᱤᱦᱤᱧ ᱛᱮ ᱛᱮᱦᱮᱧ ᱫᱚ ᱥᱟᱱ ᱵᱚᱸᱜᱟ ᱨᱮᱭᱟᱜ ᱯᱳᱭᱞᱳ ᱫᱤᱱ ᱱᱟᱜ ᱠᱷᱟᱱ
ᱦᱮᱸ ᱦᱮᱸ ᱛᱮᱦᱮᱧ ᱫᱚ ᱯᱳᱭᱞᱳ ᱫᱤᱱ ᱥᱟᱱ ᱨᱮᱭᱟᱜ